ᱡᱚᱦᱟᱨ ᱜᱮ ᱡᱚᱦᱟᱨ ᱜᱮ,
ᱛᱟᱯᱚᱨᱮ, ᱪᱮᱫ ᱞᱮᱠᱟ ᱱᱟᱯᱟᱭ ᱵᱟᱲᱟᱭ ᱜᱮ ᱛᱚ,
ᱦᱮᱸ, ᱱᱟᱯᱟᱭ ᱵᱟᱲᱟ ᱜᱮᱭᱟ ᱟᱵᱤᱱ ᱪᱮᱫ ᱞᱮᱠᱟ ᱢᱮᱱᱟᱜ ᱵᱤᱱᱟ?
ᱟᱹᱞᱤᱧ ᱦᱚᱸ ᱱᱟᱯᱟᱭ ᱵᱟᱲᱟ ᱜᱮ,
ᱚᱲᱟᱜ ᱦᱚᱲ ᱠᱚ ᱫᱚ ᱪᱮᱫ ᱞᱮᱠᱟ ᱢᱮᱱᱟᱜ ᱠᱚᱣᱟ?
ᱦᱮᱸ ᱩᱱᱠᱩ ᱠᱚ ᱦᱚᱸ ᱱᱤᱛᱳᱜ ᱫᱚ ᱱᱟᱯᱟᱭ ᱵᱟᱲᱟ ᱜᱮ ᱟᱵᱮᱱ ᱨᱮᱱ ᱜᱮ ᱪᱮᱫ ᱞᱮᱠᱟ ᱚᱲᱟᱜ ᱦᱚᱲ ᱠᱚ?
ᱚᱲᱟᱜ ᱦᱚᱲ ᱠᱚ ᱟᱹᱞᱤᱧ ᱨᱮᱱ ᱦᱚᱸ ᱟᱹᱰᱤ ᱱᱟᱯᱟᱭ ᱵᱟᱲᱟ ᱜᱮ ᱢᱮᱱᱟᱜ ᱠᱚᱣᱟ, ᱟᱫᱚ ᱡᱚᱢ ᱧᱩ ᱦᱳᱭ ᱱᱟᱥᱮ ᱵᱟᱝ?
ᱦᱮᱸ ᱡᱚᱢ ᱧᱩ ᱫᱚ ᱡᱚᱢ ᱧᱩ ᱦᱩᱭ ᱟᱠᱟᱱ ᱜᱮᱭᱟ ᱡᱚᱢ ᱧᱩ ᱠᱟᱛᱮᱜ ᱜᱮ ᱦᱚᱜ-ᱚᱭ ᱜᱷᱟᱱᱮ ᱢᱳᱵᱟᱭᱤᱞ ᱠᱚ ᱧᱮᱞ ᱦᱳᱭᱳᱜ ᱾ ᱠᱟᱱ ᱛᱟᱦᱮᱱᱟ, ᱚᱻ ᱪᱟᱥ ᱱᱤᱭᱟᱹᱵᱟ ᱪᱮᱫ ᱞᱮᱠᱟ ᱦᱩᱭ ᱵᱟᱲᱟᱜ ᱠᱟᱱᱟ ᱥᱮ ᱵᱟᱝ ᱠᱷᱚᱵᱚᱨ ᱠᱚ ᱪᱮᱫ ᱠᱚ ᱮᱢᱟᱜ ᱠᱟᱱᱟ ᱟᱫᱚ ᱱᱤᱭᱟᱹ ᱠᱚ ᱜᱮ ᱧᱮᱞ ᱵᱟᱲᱟ ᱦᱳᱭᱳᱜ ᱱᱤᱭᱟᱹ ᱵᱟᱨ ᱪᱟᱥ ᱪᱮᱫ ᱞᱮᱠᱟ ᱡᱟᱦᱟᱸ ᱦᱩᱭᱩᱜ ᱪᱮᱫᱟᱜ ᱥᱮ ᱞᱟᱦᱟ ᱵᱟᱨ ᱢᱟ ᱵᱷᱟᱹᱜᱤ ᱦᱩᱭᱱᱟ ᱱᱤᱭᱟᱹ ᱵᱟᱨ ᱫᱚ ᱠᱚ ᱞᱟᱹᱭᱫᱟ ᱾ ᱱᱤᱛᱳᱜ ᱫᱚ ᱫᱟᱜ ᱛᱟᱭ ᱦᱟᱸᱜ ᱛᱟᱭᱚᱢ ᱛᱮ ᱫᱚ ᱦᱟᱸᱜ ᱪᱤᱠᱟᱹᱭᱟ ᱟᱫᱚ ᱚᱱᱟ ᱠᱚ ᱜᱮ, ᱟᱯᱮ ᱥᱮᱫ ᱪᱮᱫ ᱞᱮᱠᱟ ᱫᱟᱜ ᱨᱤᱢᱤᱞ ᱠᱚ?
ᱦᱮᱸ ᱟᱞᱤᱧ ᱥᱮᱫ ᱫᱚ ᱫᱟᱜ ᱫᱚ ᱵᱷᱟᱜᱮ ᱜᱮ ᱛᱟᱦᱮᱸᱟᱭ ᱟᱫᱚ ᱮᱢᱚᱱ ᱥᱚᱢᱚᱭ ᱫᱟᱜ ᱫᱟ ᱥᱮ ᱱᱤᱭᱟᱹ ᱨᱚᱦᱚᱭ ᱥᱚᱢᱚᱭ ᱫᱟᱜ ᱮᱫᱟᱭ, ᱟᱫᱚ ᱨᱚᱦᱚᱭ ᱛᱮ ᱪᱟᱞᱟᱜ ᱛᱮ ᱦᱚᱸ ᱚᱥᱩᱵᱤᱫᱟᱜ ᱠᱟᱱᱟ ᱨᱚᱦᱚᱭ ᱛᱮ ᱦᱚᱸ ᱚᱥᱩᱵᱤᱫᱟᱜ ᱠᱟᱱᱟ ᱾ ᱮᱢᱚᱱᱮ ᱫᱟᱜ ᱮᱫᱟᱭ ᱥᱮ ᱵᱟᱹᱛ ᱠᱚ ᱰᱩᱵᱩᱡᱚᱜ ᱠᱟᱱᱟ ᱟᱫᱚ, ᱛᱚᱞᱟ ᱡᱟᱦᱟᱸᱞᱮ ᱨᱚᱦᱚᱭᱮᱫᱟ ᱚᱱᱟ ᱦᱚᱸ ᱠᱟᱹᱴᱤᱡ ᱰᱩᱵᱟᱹᱡ ᱦᱤᱡᱩᱜ ᱠᱟᱱᱟ᱾ ᱱᱤᱝᱠᱟᱹ ᱡᱩᱫᱤ ᱫᱤᱱ ᱫᱤᱱᱛᱮ ᱫᱟᱜ ᱤᱫᱤᱭᱟᱭ ᱤᱱᱟᱹᱠᱷᱟᱱ ᱱᱟᱦᱟᱜ ᱛᱚᱞᱟ ᱦᱚᱸ ᱰᱩᱵᱩᱡ ᱨᱮ ᱜᱮ ᱛᱟᱦᱮᱱᱟ ᱟᱨ ᱫᱟᱜ ᱨᱮ ᱥᱮᱭᱟ ᱜᱚᱫᱚᱜᱼᱟ ᱱᱚᱣᱟ ᱜᱮ ᱢᱤᱫᱴᱟᱝ ᱪᱤᱱᱛᱟᱹ ᱢᱮᱱᱟᱜ ᱛᱟᱹᱞᱤᱡᱟ᱾
ᱟᱪᱪᱷᱟ, ᱦᱮ ᱚᱱᱟ ᱦᱚᱸ ᱠᱟᱱ ᱜᱮᱭᱟ, ᱪᱮᱫᱟᱜ ᱥᱮ ᱟᱵᱚ ᱡᱚᱛᱚ ᱪᱟᱥ ᱵᱷᱚᱨᱥᱟ ᱜᱮ, ᱦᱩᱲᱩ ᱠᱚᱛᱮ ᱜᱮ ᱟᱵᱚ ᱢᱟᱛᱚ ᱪᱟᱥ ᱵᱷᱚᱨᱥᱟ ᱵᱚᱱ ᱛᱟᱦᱮᱱ ᱜᱮᱭᱟ ᱟᱨ ᱡᱩᱫᱤ ᱚᱱᱟ ᱠᱚ ᱡᱩᱫᱤ ᱵᱟᱝ ᱴᱷᱤᱠ ᱴᱷᱟᱠ ᱵᱟᱝ ᱦᱳᱭᱳᱜᱼᱟ ᱛᱟᱦᱞᱮ ᱛᱚ ᱟᱹᱰᱤ ᱟᱱᱟᱴᱚᱜ ᱛᱟ-ᱵᱚᱱᱟ᱾
ᱦᱮᱸ, ᱮᱠᱫᱚᱢ ᱡᱚᱛᱷᱟᱛ ᱠᱟᱛᱷᱟ ᱜᱮᱵᱮᱱ ᱞᱟᱹᱭ ᱠᱮᱫᱟ ᱾ ᱟᱵᱚ ᱫᱚ ᱱᱚᱣᱟ ᱦᱳᱲᱳ ᱪᱮᱛᱟᱱ ᱨᱮ ᱜᱮ ᱵᱷᱚᱨᱥᱟ ᱾ ᱱᱤᱭᱟᱹ ᱫᱷᱟᱣᱢᱟ ᱥᱚᱵᱽᱡᱤ ᱦᱚᱸ ᱵᱟᱞᱤᱧ ᱪᱟᱥ ᱟᱠᱟᱫᱟ ᱚᱱᱟ ᱦᱳᱲᱳ ᱜᱮ ᱦᱟᱸᱜ ᱞᱤᱧ ᱪᱟᱥ ᱟᱠᱟᱫᱟ᱾ ᱫᱮᱠᱷᱤ ᱪᱤᱠᱟᱹᱜ ᱠᱟᱱᱟ, ᱡᱩᱫᱤ ᱚᱱᱟ ᱫᱟᱜ ᱨᱮ ᱱᱚᱥᱴᱚᱜᱼᱟ ᱛᱟᱦᱚᱞᱮ ᱫᱚ ᱦᱟᱸᱜ ᱞᱤᱧ ᱪᱤᱠᱟᱹᱭᱟ ᱚᱱᱟᱜᱮ ᱦᱟᱸᱜ ᱾
ᱟᱫᱚ ᱛᱟᱦᱮᱞᱮ ᱡᱩ ᱡᱩᱫᱤ ᱟᱵᱮᱱ ᱫᱚ ᱱᱤᱭᱟᱹ ᱵᱟᱨ ᱡᱩᱫᱤ ᱱᱚᱥᱴᱚᱜ ᱛᱟᱵᱮᱱᱟ ᱛᱟᱦᱮᱞᱮ ᱠᱷᱟᱱ ᱫᱚ ᱟᱵᱮᱱ ᱫᱚ ᱥᱟᱯᱲᱟᱜ ᱵᱮᱱ ᱡᱮ ᱱᱤᱨᱚᱱ ᱨᱮ ᱡᱟᱦᱟᱸ ᱛᱩᱨᱢᱩᱡᱽ ᱨᱚᱦᱚᱭ ᱥᱮ ᱠᱷᱤᱨᱟ ᱨᱚᱦᱚᱭ, ᱟᱹᱞᱩ ᱨᱚᱦᱚᱭ ᱚᱱᱟ ᱠᱚ ᱞᱟᱹᱜᱤᱫ ᱛᱮ ᱠᱷᱮᱛ ᱠᱚ ᱨᱮᱰᱤ ᱫᱚᱦᱚ ᱠᱟᱜ ᱵᱮᱱ ᱱᱤᱛᱳᱜ ᱦᱳᱭ ᱛᱚ ᱪᱟᱥ ᱵᱟᱝ ᱦᱳᱭ ᱞᱮᱱᱟ ᱱᱤᱭᱟᱹᱵᱟᱨ ᱫᱚ ᱰᱩᱵᱩᱡ ᱮᱱ ᱚᱱᱟ ᱛᱚᱞᱟ ᱠᱚ ᱡᱩᱫᱤ ᱡᱚᱛᱚ ᱵᱟᱹᱲᱤᱡ ᱮᱱᱟ, ᱛᱟᱞᱮ ᱠᱷᱟᱱ ᱫᱚ ᱤᱱᱟᱹ ᱛᱟᱭᱚᱢ ᱛᱮ ᱠᱷᱮᱛ ᱠᱚ ᱟᱹᱰᱤ ᱫᱚᱦᱚ ᱠᱟᱜ ᱵᱤᱱ ᱡᱟᱛᱮ ᱚᱱᱟ ᱱᱤᱨᱚᱱ ᱪᱟᱥ ᱵᱮᱱ ᱫᱟᱲᱮᱭᱟᱜ ᱞᱮᱠᱟ᱾
ᱦᱮᱸ ᱚᱱᱟ ᱠᱚᱫᱚ ᱨᱮᱰᱤ ᱫᱚᱞᱤᱧ ᱨᱮᱰᱤᱭ ᱜᱮᱭᱟ ᱯᱨᱚᱛᱤᱵᱟᱨ ᱜᱮ᱾ ᱦᱳᱲᱳ ᱪᱟᱥ ᱨᱟᱠᱟᱵ ᱞᱮᱱᱠᱷᱟᱱ ᱜᱮ ᱥᱚᱵᱡᱤ ᱠᱚᱞᱤᱧ ᱪᱟᱥ ᱵᱟᱲᱟᱭ ᱜᱮᱭᱟ ᱦᱮ ᱦᱮᱸᱥᱮ᱾
ᱦᱩᱸ ᱛᱟᱯᱚᱨᱮ ᱪᱟᱥ ᱠᱟᱛᱮᱜ ᱟᱵᱮᱱ ᱡᱟᱦᱟᱸ ᱪᱟᱥ ᱟᱵᱮᱱ ᱚᱱᱟᱫᱚ ᱯᱟᱹᱭᱠᱟᱹᱨ ᱠᱚ ᱦᱤᱡᱩᱜᱼᱟ ᱤᱫᱤ ᱥᱮ ᱟᱵᱮᱱ ᱜᱮᱵᱮᱱ ᱤᱫᱤ ᱦᱚᱴᱚ ᱠᱟᱜᱼᱟ?
ᱵᱟᱝ ᱟ ᱜᱟᱰᱤ ᱛᱮᱠᱚ ᱦᱤᱡᱩᱜ ᱜᱮᱭᱟ ᱯᱟᱹᱭᱠᱟᱹᱨ ᱢᱤᱫᱵᱟᱨ ᱟᱹᱰᱤ ᱦᱚᱲᱠᱚ ᱪᱟᱥ ᱜᱮᱭᱟ ᱛᱚ ᱢᱮᱫᱴᱟᱱ ᱡᱟᱭᱜᱟᱨᱮ ᱜᱟᱹᱰᱤ ᱦᱤᱡᱩᱜᱼᱟ ᱚᱸᱰᱮᱜᱮ ᱡᱷᱚᱛᱚ ᱦᱚᱲ ᱠᱚ ᱤᱫᱤ ᱦᱚᱴᱚ ᱠᱟᱜᱼᱟ᱾ ᱡᱮᱡᱟᱨ ᱥᱮᱨᱚᱠᱚᱢ ᱚᱸᱰᱮᱜᱮ ᱳᱡᱚᱱ ᱠᱟᱛᱮᱜ ᱯᱩᱭᱥᱟᱹ ᱫᱚ ᱦᱟᱸᱜ ᱵᱟᱠᱤ ᱠᱚ ᱫᱚᱦᱚ ᱠᱟᱜᱼᱟ ᱯᱚᱨᱮᱛᱮ ᱟᱯ ᱠᱚ ᱟᱠᱷᱨᱤᱧ ᱠᱟᱛᱮᱜ ᱟᱹᱜᱩ ᱦᱚᱴᱚ ᱠᱟᱜᱼᱟ ᱠᱚ ᱯᱩᱭᱥᱟᱹ ᱫᱚ ᱟᱨ ᱯᱚᱨᱮᱨ ᱵᱟᱨ ᱡᱚᱠᱷᱚᱱ ᱦᱟᱛᱟᱣ ᱠᱚ ᱦᱤᱡᱩᱜᱼᱟ ᱛᱚᱠᱷᱚᱱ ᱯᱩᱭᱥᱟ ᱮᱢ ᱴᱚᱠᱟᱜᱟ᱾
ᱦᱮᱸ ᱟᱞᱮ ᱥᱮᱱ ᱦᱚᱸ ᱧᱮᱞ ᱵᱟᱲᱟ ᱦᱳᱭ ᱠᱟᱱ ᱜᱮᱭᱟ ᱱᱚᱝᱠᱟ ᱜᱮ ᱡᱟᱦᱟᱸ ᱢᱤᱫ ᱫᱷᱟᱣ ᱫᱚ ᱦᱤᱡᱩᱜ ᱟᱠᱚ ᱢᱟᱲᱟᱝ ᱛᱮ ᱞᱟᱦᱟᱛᱮ ᱥᱚᱵᱡᱤ ᱠᱚ ᱤᱫᱤᱭᱟ ᱛᱟᱵ ᱫᱟᱢ ᱛᱮᱠᱚ ᱟᱠᱷᱨᱤᱧᱟ ᱚᱱᱟ ᱟᱫᱚ ᱞᱟᱦᱟ ᱛᱮᱜᱮ ᱫᱟᱢ ᱫᱚᱠᱚ ᱞᱟᱹᱭᱟ ᱡᱮ ᱢᱤᱫ ᱠᱮᱡᱤ ᱨᱮ ᱛᱤᱱᱟᱹᱜ ᱜᱟᱱ ᱠᱟᱛᱮᱫ ᱚᱱᱠᱟ ᱠᱟᱛᱮᱫ ᱜᱮ ᱢᱟᱱᱮ ᱠᱮᱡᱤ ᱨᱮᱠᱚ ᱦᱟᱛᱟᱭ ᱜᱮᱭᱟ ᱠᱚ ᱟᱫᱚ ᱯᱩᱭᱥᱟᱹ ᱫᱚ ᱦᱳᱭᱛᱚ ᱞᱚᱜᱚᱫ ᱵᱟᱝ ᱛᱟᱦᱮᱱ ᱛᱟᱠᱚᱣᱟ ᱥᱩᱫᱷᱩ ᱥᱚᱵᱡᱤ ᱠᱚ ᱤᱫᱤ ᱠᱟᱛᱮᱫ ᱠᱚ ᱟᱠᱷᱨᱤᱧ ᱠᱟᱛᱮ ᱛᱟᱨ ᱫᱚᱥᱨᱟ ᱵᱟᱨ ᱡᱚᱠᱷᱚᱱ ᱠᱚ ᱦᱤᱡᱩᱜᱼᱟ ᱩᱱ ᱥᱚᱢᱚᱭ ᱠᱚ ᱟᱹᱜᱩ ᱦᱚᱴᱚ ᱠᱟᱜᱼᱟ ᱾ᱮᱲᱮ ᱫᱚ ᱵᱟᱝᱠᱚ ᱮᱲᱮ ᱞᱮᱭᱟ ᱱᱩᱠᱩ ᱫᱚ ᱩᱨᱩᱢ ᱦᱚᱲ ᱠᱟᱱ ᱜᱮᱭᱟ ᱠᱚ ᱮ ᱡᱟᱣ ᱥᱮᱨᱢᱟ ᱞᱮᱠᱟᱜᱮ ᱱᱩᱠᱩ ᱫᱚᱠᱚ ᱦᱤᱡᱩᱜ ᱜᱮᱭᱟ ᱟᱨ ᱪᱮᱫ ᱛᱚ ᱩᱯᱨᱩᱢ ᱦᱚᱲ ᱛᱚ ᱟᱫᱚ ᱟᱛᱷᱟᱱ ᱵᱤᱥᱥᱟᱹᱥ ᱠᱟᱛᱮ ᱞᱮ ᱮᱢ ᱜᱚᱫ ᱟᱠᱚᱜᱮᱭᱟ᱾
ᱦᱩᱸ ᱦᱩᱸ ᱦᱩᱸ ᱱᱟᱯᱟᱭ ᱜᱮ᱾
ᱛᱟᱦᱮᱞᱮ ᱱᱤᱭᱟᱹ ᱵᱟᱨ ᱫᱚ ᱪᱟᱥ ᱨᱟᱠᱟᱵ ᱵᱟᱲᱟ ᱠᱟᱛᱮ ᱚᱠᱟ ᱠᱚᱵᱮᱱ ᱢᱚᱱᱮᱭ ᱟᱠᱟᱫᱟ ᱡᱮ ᱚᱠᱟ ᱠᱚᱵᱮᱱ ᱪᱟᱥᱟ ᱚᱱᱟ ᱦᱳᱲᱳ ᱨᱟᱠᱟᱵ ᱠᱟᱛᱮᱫ?
ᱪᱷᱟ ᱦᱳᱲᱳ ᱨᱟᱠᱟᱵ ᱠᱟᱛᱮᱫ ᱡᱟᱦᱟᱸ ᱥᱚᱵᱡᱤ ᱠᱚ ᱮᱸ ᱥᱤᱡᱤᱱ ᱨᱮᱱᱟᱜ ᱥᱚᱵᱽᱡᱤ ᱠᱚ ᱡᱟᱦᱟᱸ ᱠᱚ ᱦᱤᱡᱩᱜᱼᱟ ᱚᱱᱟ ᱠᱚᱜᱮᱞᱤᱧ ᱪᱟᱥ ᱵᱟᱲᱟᱭ ᱜᱮᱭᱟ ᱦᱟᱸᱜ᱾
ᱟᱪᱪᱷᱟ, ᱢᱟᱱᱮ ᱟᱵᱮᱱ ᱧᱮᱞ ᱠᱚᱣᱟᱵᱮᱱ ᱡᱮ ᱟᱯᱮ ᱥᱮᱫ ᱨᱮᱱ ᱟᱨ ᱪᱮᱫ ᱠᱚᱠᱚ ᱪᱟᱥ ᱮᱫᱟ ᱵᱟᱝ ᱥᱮ? ᱟᱨ ᱱᱚᱣᱟ ᱦᱳᱭᱳᱜ ᱜᱮᱭᱟ ᱡᱮ ᱪᱮᱫ ᱞᱮᱠᱟ ᱫᱟᱜ ᱨᱤᱢᱤᱞ ᱦᱤᱥᱟᱹᱵ ᱧᱮᱞ ᱵᱟᱲᱟ ᱠᱟᱛᱮ ᱦᱚᱸᱛᱚ ᱨᱚᱦᱚᱭ ᱜᱮᱭᱟ ᱠᱚ ᱪᱮᱫᱟᱜᱥ ᱡᱩᱫᱤ ᱟᱵᱮᱱ ᱛᱩᱨᱢᱩᱡᱽ ᱵᱮᱱ ᱨᱚᱦᱚᱭ ᱠᱟᱜᱼᱟ ᱟᱨ ᱛᱩᱨᱢᱩᱡᱽ ᱮᱱᱮ ᱜᱮ ᱡᱚ ᱵᱟᱦᱟ ᱵᱟᱦᱟ ᱠᱟᱛᱮ ᱡᱚ ᱞᱟᱹᱜᱤᱫᱚᱜᱼᱟ ᱡᱩᱫᱤ ᱩᱱ ᱥᱚᱢᱚᱭ ᱡᱩᱫᱤ ᱟᱨᱮᱞᱠᱚᱭ ᱧᱟᱢ ᱵᱚᱛᱮᱡᱟ ᱛᱟᱦᱚᱞᱮ ᱠᱷᱟᱱ ᱫᱚ ᱟᱹᱰᱤ ᱚᱥᱩᱵᱤᱫᱟ ᱨᱮ ᱵᱮᱱ ᱯᱟᱲᱟᱜᱼᱟ ᱛᱚ ᱾
ᱦᱩᱸ ᱦᱩᱸ ᱦᱩᱸ ᱟᱫᱚ ᱛᱚᱨᱢᱩᱡᱽ ᱫᱚ ᱜᱚᱨᱚᱢ ᱠᱟᱞ ᱜᱮ ᱴᱷᱤᱠ ᱴᱷᱤᱠᱚᱜᱼᱟ᱾
ᱵᱟᱝ ᱜᱮ ᱚᱱᱟ ᱜᱮᱞᱤᱧ ᱢᱮᱱ ᱫᱟ ᱦᱩᱲᱩ ᱠᱚ ᱦᱩᱲᱩ ᱠᱚ ᱨᱟᱠᱟᱵ ᱵᱟᱲᱟ ᱠᱟᱛᱮ ᱛᱚ ᱦᱟᱸᱜ ᱚᱱᱟ ᱠᱚᱜᱮ ᱪᱟᱥ ᱵᱟᱲᱟᱭ ᱦᱩᱭᱩᱜᱼᱟ ᱥᱮ᱾
ᱱᱮᱛᱟᱨ ᱫᱚ ᱦᱟᱸᱜ ᱵᱚᱨᱥᱟ ᱠᱟᱞ ᱦᱟᱸᱜ ᱵᱚᱨᱥᱟ ᱠᱟᱞ ᱯᱟᱨᱚᱢ ᱞᱮᱠᱷᱟᱱ ᱜᱮ ᱮ ᱵᱚᱥᱚᱱᱛᱚ ᱥᱮ ᱥᱤᱛᱠᱟᱞ ᱥᱮᱴᱮᱨ ᱜᱚᱫᱚᱜᱼᱟ᱾ ᱛᱚᱠᱷᱚᱱ ᱫᱚ ᱦᱟᱸᱜ ᱩᱱᱟᱹᱜ ᱫᱚ ᱛᱚᱨᱢᱩᱡᱽ ᱫᱚ ᱦᱟᱸᱜ ᱵᱟᱝ ᱞᱟᱜᱟᱜᱼᱟ᱾ ᱧᱮᱞ ᱦᱩᱭ ᱞᱮᱱ ᱜᱮ ᱚᱱᱟ ᱠᱚ ᱥᱤᱡᱤᱱ ᱨᱮ ᱡᱟᱦᱟᱸ ᱠᱚ ᱞᱟᱜᱟᱜ ᱚᱱᱟ ᱠᱚᱜᱮ ᱞᱤᱧ ᱧᱮᱞᱟ ᱚᱱᱟ ᱠᱚᱜᱮ ᱞᱤᱧ ᱪᱟᱥᱟ ᱦᱟᱜ᱾
ᱦᱮᱸ ᱟᱞᱮ ᱥᱮᱱ ᱫᱚ ᱦᱩᱲᱩ ᱠᱚ ᱨᱟᱠᱟᱵ ᱥᱟᱶᱛᱮ ᱠᱷᱮᱛ ᱠᱚᱠᱚ ᱥᱤ ᱨᱤᱰᱤ ᱠᱟᱜ ᱜᱮ᱾ ᱛᱟᱯᱚᱨᱮ ᱚᱱᱠᱟ ᱜᱮ ᱥᱤᱛᱩᱝ ᱨᱮᱜᱮ ᱫᱟᱜ ᱫᱩᱞ ᱫᱩᱞ ᱛᱮᱠᱚ ᱦᱟᱨᱟ ᱠᱮᱫ ᱜᱮ ᱛᱩᱨᱢᱩᱡᱽ ᱠᱚ ᱥᱮ ᱠᱷᱤᱨᱟᱹ ᱠᱚ ᱾ ᱟᱨ ᱚᱱᱠᱟ ᱠᱟᱛᱮ ᱜᱮ ᱪᱟᱥ ᱵᱟᱲᱟ ᱦᱩᱭᱩᱜ ᱜᱮᱭᱟ ᱟᱨ ᱤᱱᱟᱹ ᱠᱚ ᱵᱟᱫ ᱠᱟᱛᱮ ᱦᱚᱸ ᱟᱞᱮ ᱥᱮᱱ ᱫᱚ᱾ ᱠᱚᱸᱦᱰᱟ ᱢᱮᱱᱛᱮ ᱫᱚ ᱵᱮᱱ ᱵᱩᱡ ᱜᱮᱭᱟ, ᱠᱚᱸᱦᱰᱟᱸ ᱦᱚᱜᱼᱚᱱᱟ ᱠᱚᱠᱚ ᱪᱟᱥ ᱵᱟᱲᱟᱭ ᱜᱮᱭᱟ᱾
ᱟᱪᱪᱷᱟ ᱟᱪᱪᱷᱟ᱾
ᱚᱱᱟ ᱠᱚ ᱜᱮ ᱟᱞᱮ ᱥᱮᱱ ᱫᱚ᱾ ᱱᱤᱨᱩᱱ ᱨᱮᱫᱚ ᱤᱱᱟᱹ ᱠᱚᱜᱮ ᱵᱮᱵᱥᱟ ᱞᱮᱠᱟᱱᱟᱜ ᱠᱚᱫᱚ ᱟᱨ ᱚᱲᱟᱜ ᱡᱚᱢ ᱞᱟᱹᱜᱤᱫ ᱫᱚ ᱢᱮᱱᱟᱜ ᱟᱠᱟᱜ ᱜᱮᱭᱟ ᱛᱟᱢᱟ᱾ ᱯᱩᱨᱟᱹᱭ ᱦᱮᱱᱟᱜ ᱛᱟᱢᱟ, ᱵᱷᱤᱱᱰᱤ ᱦᱮᱱᱟᱜ ᱛᱟᱢᱟ᱾ ᱛᱟᱯᱚᱨᱮ ᱱᱚᱜᱼᱱᱟ ᱡᱟᱦᱟᱸ ᱫᱟᱹᱞ ᱠᱚᱫᱚ ᱢᱩᱠᱽ ᱫᱟᱹᱞ ᱠᱚᱠᱚ ᱤᱭᱟᱹᱭ ᱜᱮᱭᱟ᱾ ᱟᱨ ᱠᱷᱚᱥᱞᱟ ᱠᱚ ᱱᱤᱭᱟᱹ ᱠᱚ ᱜᱮᱞᱮ ᱠᱚᱨᱟᱣ ᱵᱟᱲᱟᱭ ᱜᱮᱭᱟ᱾
ᱦᱩᱸ ᱦᱩᱸ, ᱟᱹᱰᱤ ᱱᱟᱯᱟᱭ ᱟᱹᱰᱤ ᱱᱟᱯᱟᱭ᱾ ᱫᱤᱭᱮ ᱟᱵᱤᱱᱟᱜ ᱚᱱᱛᱮ ᱵᱚᱸᱜᱟ ᱵᱩᱨᱩ ᱠᱚ ᱪᱮᱫ ᱞᱮᱠᱟ ᱦᱩᱭᱩᱜ ᱜᱮᱭᱟ?
ᱵᱚᱸᱜᱟ ᱵᱩᱨᱩ ᱢᱮᱱᱛᱮ ᱫᱚ ᱟᱞᱮ ᱫᱚ ᱡᱚᱛᱚ ᱠᱷᱚᱱᱚᱱ ᱢᱟᱨᱟᱝ ᱵᱚᱸᱜᱟ ᱥᱮ᱾ ᱢᱟᱨᱟᱝ ᱯᱚᱨᱚᱵᱽ ᱫᱚ ᱥᱚᱦᱚᱨᱟᱭ ᱜᱮᱞᱮ ᱢᱟᱱᱟᱣᱟ᱾ ᱟᱹᱰᱤ ᱡᱟᱠᱡᱚᱢᱚᱠ ᱠᱟᱛᱮ ᱜᱮ ᱢᱟᱱᱟᱣ ᱵᱟᱲᱟᱭ ᱦᱩᱭᱩᱜ ᱜᱮᱭᱟ᱾
ᱟᱪᱪᱷᱟ ᱟᱪᱪᱷᱟ, ᱟᱹᱰᱤ ᱱᱟᱯᱟᱭ ᱠᱟᱛᱷᱟ ᱾ ᱛᱚ ᱥᱚᱦᱨᱟᱭ ᱵᱤᱱ ᱞᱟᱹᱭ ᱠᱮᱫᱟ ᱢᱟᱱᱮ ᱢᱤᱫᱴᱟᱝ ᱠᱟᱛᱷᱟ ᱩᱭᱦᱟᱹᱨᱮ ᱦᱮᱡ ᱟᱹᱞᱤᱧ ᱠᱟᱱᱟ, ᱡᱮ, ᱰᱟᱝᱨᱤ ᱠᱚ ᱨᱟᱹᱥᱠᱟᱹ ᱦᱚᱪᱚ ᱞᱟᱹᱜᱤᱫ ᱠᱷᱩᱱᱴᱟᱹᱣ ᱠᱚ ᱥᱟᱯᱲᱟᱣ ᱜᱮᱭᱟ᱾ ᱟᱯᱮ ᱚᱱᱛᱮ ᱠᱷᱩᱱᱟᱹᱣ ᱠᱚ ᱦᱩᱭᱩᱜ ᱜᱮᱭᱟ ᱥᱮ ᱵᱟᱝ?
ᱦᱳᱭ, ᱟᱞᱮ ᱥᱮᱱ ᱫᱚ ᱱᱚᱣᱟ ᱫᱚ ᱟᱹᱰᱤ, ᱥᱚᱦᱨᱟᱭ ᱢᱟᱱᱮ ᱟᱹᱰᱤ ᱨᱟᱹᱥᱠᱟᱹ ᱞᱮᱠᱟ ᱜᱮᱞᱮ ᱟᱴᱠᱟᱨᱟ᱾ ᱟᱞᱮ ᱦᱚᱸᱞᱮ ᱨᱟᱹᱥᱠᱟᱹᱜᱼᱟ, ᱛᱟᱨᱯᱚᱨᱮ ᱰᱟᱭᱨᱤ ᱠᱚᱦᱚᱸ ᱰᱟᱭᱨᱤᱼᱠᱟᱰᱟ ᱠᱚᱦᱚᱸ ᱞᱮ ᱨᱟᱹᱥᱠᱟᱹ ᱦᱚᱪᱚ ᱠᱚᱣᱟ᱾ ᱱᱚᱣᱟ ᱨᱟᱹᱥᱠᱟᱹ ᱫᱚ ᱱᱚᱣᱟ ᱦᱚᱸ ᱵᱟᱵᱚᱫ ᱛᱮᱞᱮ ᱨᱟᱹᱥᱠᱟᱹᱭᱟ ᱡᱟᱦᱟᱸ ᱫᱚ᱾ ᱦᱩᱲᱩ ᱱᱚᱜᱼᱚᱭ ᱪᱟᱥ ᱡᱟᱦᱟᱸ ᱪᱟᱥ ᱵᱚᱱ, ᱞᱟᱜᱟᱜ ᱠᱟᱱᱟ ᱵᱚᱱ ᱦᱮᱸᱥᱮ, ᱚᱱᱟ ᱦᱩᱲᱩ ᱥᱤ ᱠᱟᱛᱮ, ᱛᱮ ᱦᱟᱸᱜ ᱦᱩᱲᱩ ᱵᱚᱱ ᱨᱚᱦᱚᱭ ᱫᱟ, ᱤᱱᱟᱹ ᱯᱚᱨᱮ ᱡᱚᱠᱷᱚᱱ ᱦᱩᱲᱩ ᱠᱚ ᱵᱟᱦᱟᱜᱼᱟ, ᱛᱟᱨᱯᱚᱨᱮ ᱜᱮᱞᱮᱜᱼᱟ ᱾ ᱟᱫᱚ ᱩᱱ ᱥᱚᱢᱚᱭ ᱜᱮ᱾ ᱥᱚᱦᱨᱟᱭ ᱫᱚ ᱠᱚᱨᱟᱣ ᱜᱮᱭᱟᱞᱮ, ᱥᱮ ᱥᱚᱦᱨᱟᱭ ᱦᱩᱭᱩᱜ ᱜᱮᱭᱟ᱾ ᱟᱫᱚ ᱰᱟᱭᱨᱤ, ᱠᱟᱰᱟ ᱥᱟᱶᱛᱮ ᱟᱞᱮ ᱦᱚᱸ ᱟᱹᱰᱤ ᱜᱮᱞᱮ ᱨᱟᱹᱥᱠᱟᱹᱜ ᱜᱮᱭᱟ ᱾
ᱟᱪᱪᱷᱟ ᱟᱪᱪᱷᱟ ᱟᱹᱰᱤ ᱱᱟᱯᱟᱭ ᱠᱟᱛᱷᱟ ᱜᱮ ᱵᱤᱱ ᱞᱟᱹᱭ ᱠᱟᱫᱟ ᱾ ᱰᱟᱹᱭᱨᱤ ᱠᱚᱫᱚ ᱨᱟᱹᱥᱠᱟᱹ ᱫᱚ ᱫᱚᱨᱠᱟᱨ ᱠᱟᱱ ᱜᱮᱭᱟ, ᱪᱮᱫᱟᱜ ᱥᱮ ᱩᱱᱠᱩ ᱫᱚ ᱟᱵᱚ, ᱪᱟᱥ ᱠᱟᱹᱢᱤ ᱠᱚᱨᱮ ᱠᱚ ᱜᱚᱲᱚ ᱵᱟᱲᱟ ᱟᱵᱚᱱ ᱜᱮᱭᱟ᱾ ᱡᱮᱢᱚᱱ ᱥᱤᱭᱳᱜ ᱥᱚᱢᱚᱭ ᱠᱚ ᱜᱚᱲᱚ ᱟᱵᱚᱱ ᱠᱟᱱᱟ ᱟᱨ᱾ ᱦᱩᱲᱩ ᱠᱚ ᱵᱤᱞᱤ ᱞᱮᱱ ᱠᱷᱟᱱ ᱚᱱᱟ ᱤᱨ ᱠᱟᱛᱮ ᱟᱹᱜᱩ ᱦᱚᱸᱠᱚ ᱜᱚᱲᱚ ᱟᱵᱚᱱ ᱠᱟᱱᱟ ᱾ ᱚᱱᱟᱛᱮ ᱩᱱᱠᱩ ᱨᱟᱹᱥᱠᱟᱹ ᱫᱚ ᱟᱹᱰᱤ ᱱᱟᱯᱟᱭ ᱠᱟᱛᱷᱟ ᱠᱟᱱᱟ ᱾ ᱟᱞᱮ ᱥᱮᱫ ᱫᱚ ᱚᱱᱠᱟ ᱜᱮ ᱠᱚ ᱨᱟᱹᱥᱠᱟᱹ ᱦᱚᱪᱚ ᱠᱚᱣᱟ, ᱡᱟᱦᱟᱸ ᱫᱚ ᱴᱟᱢᱟᱠ ᱛᱩᱢᱫᱟᱜ ᱟᱛᱮ ᱾ ᱩᱱ ᱠᱚᱥᱻ ᱦᱮᱸ, ᱥᱮᱨᱮᱧᱟ ᱟᱠᱚᱣᱟ ᱠᱚ, ᱮᱱᱮᱡ ᱟᱠᱚᱣᱟ ᱠᱚ ᱦᱮᱸᱥᱮ?
ᱦᱩᱸ,
ᱚᱱᱟ ᱞᱟᱦᱟᱨᱮ ᱜᱟᱹᱭ ᱠᱚᱠᱚ ᱪᱩᱢᱟᱹᱲᱟ ᱠᱚ ᱜᱮᱭᱟ
ᱟᱞᱮ ᱥᱮᱱ ᱫᱚ ᱜᱚᱝᱠᱮ ᱱᱩᱠᱩ᱾ ᱢᱟᱱᱮ ᱞᱟᱦᱟ ᱯᱮ ᱢᱟᱦᱟ ᱞᱟᱦᱟ ᱠᱚᱨᱮ ᱠᱷᱚᱱ ᱜᱮ᱾ ᱮᱫ ᱜᱟᱹᱭ ᱠᱟᱰᱟ ᱰᱟᱝᱨᱤ ᱩᱱᱠᱩ ᱠᱚᱫᱚ ᱠᱚ ᱟᱹᱫ᱾ ᱛᱩᱯᱩ ᱯᱷᱟᱨᱪᱟ ᱵᱟᱲᱟ ᱠᱟᱠᱚᱣᱟ ᱠᱚ ᱢᱟᱱᱮ ᱢᱟᱲᱟᱝ ᱠᱷᱚᱱ ᱜᱮ ᱥᱚᱦᱚᱨᱟᱭ ᱡᱟᱦᱟᱸ ᱦᱩᱭᱩᱜ ᱠᱟᱱᱟ᱾ ᱥᱚᱦᱨᱟᱭ ᱪᱟᱸᱫᱚ ᱨᱮᱜᱮ ᱡᱟᱦᱟᱸ ᱵᱚᱱ ᱵᱚᱸᱜᱟ ᱵᱩᱨᱩᱜᱼᱟ ᱦᱟᱜ ᱚᱱᱟ᱾ ᱯᱮ ᱢᱟᱦᱟ ᱢᱟᱲᱟᱝ ᱠᱷᱚᱱ ᱜᱮ ᱛᱩᱯᱩ ᱯᱷᱟᱨᱪᱟ ᱵᱟᱲᱟ ᱠᱟᱛᱮ ᱥᱩᱱᱩᱢ ᱠᱚ ᱫᱮᱨᱮᱧ ᱠᱚᱨᱮᱜ ᱠᱚ ᱚᱡᱚᱜ ᱦᱟᱛᱟᱲ ᱟᱠᱚᱣᱟ ᱡᱟᱛᱮ ᱡᱮᱦᱤᱞᱳᱜ ᱥᱚᱦᱚᱨᱟᱭ ᱠᱷᱩᱱᱴᱟᱹᱣ ᱦᱩᱭᱩᱜᱼᱟ᱾ ᱮᱱᱦᱤᱞᱳᱜ ᱡᱮᱢᱚᱱ ᱟᱨ ᱵᱷᱟᱹᱜᱤ ᱴᱷᱤᱠ ᱠᱚ ᱨᱚᱜ ᱫᱟᱲᱮᱜ ᱢᱟ ᱥᱮ ᱵᱷᱟᱜᱮ ᱴᱷᱤᱠ ᱠᱚ ᱠᱷᱮᱞ ᱫᱟᱲᱮᱭᱟᱜ ᱢᱟ।
ᱦᱮᱸ ᱦᱮᱸ ᱮᱠᱫᱚᱢ ᱟᱞᱮ ᱚᱱᱛᱮ ᱦᱚᱸ ᱚᱱᱠᱟ ᱜᱮ ᱦᱩᱭᱩᱜ ᱜᱮᱭᱟ। ᱟᱫᱚ ᱯᱮᱲᱟ ᱠᱚᱫᱚ ᱠᱚ ᱦᱤᱡᱩᱜ ᱜᱮᱭᱟ ᱠᱚ ᱥᱮ ᱵᱟᱝ?
ᱦᱳᱭ ᱯᱮᱲᱟ ᱠᱚᱫᱚᱞᱮ ᱱᱮᱣᱛᱟ ᱵᱟᱲᱟ ᱠᱚᱜᱮᱭᱟ᱾ ᱟᱫᱚ ᱦᱤᱡᱩᱜ ᱠᱚᱫᱚ ᱠᱚ ᱦᱤᱡᱩᱜ ᱜᱮᱭᱟ ᱛᱟᱭ ᱡᱮᱢᱚᱱ ᱱᱩᱠᱩ ᱦᱩᱭᱩᱜ ᱜᱮᱭᱟ ᱠᱚ ᱢᱤᱥᱨᱟ᱾ ᱫᱤᱫᱤ, ᱦᱟᱛᱚᱢ ᱠᱩᱢᱟᱝ᱾ ᱡᱟᱣ ᱥᱮᱨᱢᱟ ᱫᱚ ᱵᱟᱝᱠᱚ ᱦᱤᱡᱩᱜ ᱨᱮᱦᱚᱸ ᱢᱤᱫ ᱵᱟᱨ ᱥᱮᱨᱢᱟ ᱯᱚᱨᱮ ᱪᱷᱟᱲᱟ ᱪᱷᱟᱲᱟ ᱠᱚ ᱦᱤᱡᱩᱜ ᱜᱮᱭᱟ। ᱛᱚᱵᱮ ᱟᱹᱰᱤ ᱨᱟᱹᱥᱠᱟᱹ ᱜᱮ ᱵᱩᱡᱩᱜᱼᱟ ᱦᱮᱡ ᱞᱮᱱᱠᱷᱟᱱ ᱠᱚ।
ᱦᱩᱸ ᱮᱠᱫᱚᱢ ᱡᱚᱛᱷᱟᱛ ᱠᱟᱛᱷᱟ ᱜᱮᱵᱮᱱ ᱞᱟᱹᱭ ᱠᱟᱫᱟ᱾ ᱟᱞᱮ ᱦᱚᱸ ᱯᱮᱲᱟ ᱠᱚᱫᱚᱞᱮ ᱦᱚᱦᱚ ᱟᱠᱚᱜᱮᱭᱟ ᱩᱱᱠᱩ ᱞᱟᱹᱜᱤᱫ ᱱᱟᱣᱟ ᱱᱟᱣᱟ ᱥᱟᱹᱲᱤ ᱥᱮ ᱫᱷᱩᱛᱤ ᱱᱚᱜ-ᱚᱱᱟ ᱠᱚᱞᱮ ᱠᱤᱨᱤᱧ ᱟᱠᱚᱜᱮᱭᱟ। ᱚᱱᱟ ᱠᱚ ᱦᱚᱨᱚᱜ ᱛᱮ ᱵᱟᱸᱫᱮ ᱠᱟᱛᱮᱫ ᱠᱚ ᱥᱮᱱᱚᱜ ᱜᱮᱭᱟ ᱠᱷᱩᱱᱴᱟᱹᱣ ᱧᱮᱞ᱾ ᱚᱸᱰᱮ ᱠᱷᱩᱱᱴᱟᱹᱣ ᱧᱮᱞ ᱠᱟᱛᱮ ᱛᱟᱨ ᱯᱚᱨᱮ ᱞᱟᱥᱴᱮ ᱮᱱᱮᱡ ᱥᱮᱨᱮᱧ ᱦᱩᱭᱩᱜ ᱜᱮᱭᱟ ᱚᱸᱰᱮ ᱴᱟᱢᱟᱠ ᱛᱩᱢᱫᱟᱜ ᱟᱛᱮ᱾ ᱨᱟᱹᱥᱠᱟᱹ ᱵᱟᱲᱟ ᱠᱟᱛᱮᱜ ᱟᱫᱚ ᱟᱨᱚ ᱜᱷᱩᱨᱣᱟᱹ ᱚᱲᱟᱜ ᱥᱮᱫ ᱞᱮ ᱨᱩᱣᱟᱹᱲ ᱜᱮᱭᱟ।
ᱟᱪᱪᱷᱟ, ᱟᱯᱮᱥᱮᱱ ᱫᱚ ᱚᱠᱟᱞᱮᱠᱟ ᱛᱤᱱᱟᱹᱜ ᱫᱤᱱ ᱯᱮ ᱢᱟᱱᱟᱣ ᱜᱮᱭᱟ ᱥᱚᱦᱚᱨᱟᱭ ᱫᱚ?
ᱥᱚᱦᱚᱨᱟᱭ ᱫᱚ ᱡᱟᱦᱟᱸ ᱵᱚᱱ ᱵᱟᱲᱟᱭᱟ ᱟᱹᱰᱤ ᱢᱟᱨᱟᱝ ᱯᱚᱨᱚᱵᱽ ᱠᱟᱱᱟ ᱡᱟᱦᱟᱸ ᱫᱚ ᱦᱟᱹᱛᱤ ᱞᱮᱠᱟᱱ ᱥᱚᱦᱚᱨᱟᱭ ᱠᱚ ᱢᱮᱛᱟᱜᱼᱟ᱾ ᱢᱚᱬᱮ ᱢᱟᱦᱟ ᱞᱮ ᱢᱟᱱᱟᱣ ᱜᱮᱭᱟ ᱞᱮ।
ᱦᱳᱭ ᱟᱫᱚ ᱢᱚᱬᱮ ᱢᱟᱦᱟ ᱫᱚ ᱢᱚᱬᱮ ᱢᱟᱦᱟ ᱜᱮ ᱜᱚᱴᱟ ᱡᱮ ᱜᱮᱯᱮ ᱨᱟᱹᱥᱠᱟᱹ ᱧᱚᱝᱚᱜ ᱜᱮᱭᱟ ᱵᱟᱝ ᱥᱮ?
ᱦᱩᱸ ᱦᱩᱸ ᱦᱩᱸ ᱢᱚᱬᱮ ᱢᱟᱦᱟᱸ ᱜᱮᱞᱮ ᱨᱟᱹᱥᱠᱟ ᱡᱚᱝᱟ-ᱟ᱾
ᱠᱟᱛᱷᱟ ᱨᱮᱠᱚ ᱞᱟᱹᱭ ᱟᱠᱟᱫᱟ ᱦᱟᱲᱟᱢ ᱠᱚ ᱡᱮ ᱢᱚᱬᱮ ᱥᱤᱧ ᱢᱚᱬᱮ ᱧᱤᱫᱟᱹ ᱫᱚ ᱟᱹᱰᱤ ᱨᱟᱹᱥᱠᱟᱹᱛᱮ ᱠᱷᱟᱸᱰᱟᱣ ᱦᱩᱭᱩᱜᱼᱟ ᱠᱟᱴᱟᱣ ᱦᱩᱭᱩᱜ ᱛᱟᱵᱚᱱᱟ ᱟᱫᱚ ᱤᱱᱠᱟᱹᱜᱮ ᱛᱟᱦᱚᱞᱮ ᱟᱞᱮ ᱢᱟᱨᱟᱝ ᱢᱟᱲᱟᱝ ᱠᱷᱚᱱᱜᱮ ᱡᱟᱦᱟᱸᱭ ᱦᱟᱯᱲᱟᱢ ᱠᱚᱠᱚ ᱩᱫᱩᱜ ᱟᱹᱜᱩᱣ ᱠᱟᱜ ᱞᱮᱭᱟ ᱟᱫᱚ ᱟᱞᱮ ᱦᱚᱸ ᱚᱱᱠᱟᱜᱮ ᱛᱟᱦᱚᱞᱮ ᱮᱱᱮᱡ ᱥᱮᱨᱮᱧ ᱛᱟᱞᱟᱛᱮ ᱢᱚᱬᱮ ᱥᱤᱧ ᱢᱚᱬᱮ ᱧᱤᱫᱟᱹᱞᱮ ᱥᱚᱨᱦᱟᱭ ᱫᱚᱞᱮ ᱠᱟᱴᱟᱣ ᱠᱮᱫ ᱜᱮ।
ᱩᱸ ᱦᱩᱸ। ᱟᱫᱚ ᱡᱮ ᱴᱟᱢᱟᱠ ᱛᱩᱢᱫᱟᱜ ᱠᱚ ᱨᱩ ᱵᱟᱲᱟᱭ ᱜᱮᱭᱟ ᱚᱱᱟ ᱠᱚᱨᱮ ᱵᱮᱱ ᱥᱩᱨᱩᱜ ᱜᱮᱭᱟ ᱥᱮ ᱵᱟᱝ?
ᱦᱳᱭ ᱟᱹᱞᱤᱧ ᱫᱚ ᱨᱟᱹᱥᱠᱟᱹ ᱫᱚ ᱢᱮᱱᱟᱜ ᱛᱟᱹᱟᱞᱤᱧ ᱜᱮᱭᱟᱞᱤᱧ ᱟᱨ ᱥᱩᱨᱩ ᱦᱚᱞᱤᱧ ᱥᱩᱨᱩ ᱵᱟᱲᱟᱜ ᱜᱮᱭᱟ। ᱛᱚᱵᱮ ᱩᱱᱟᱹᱜ ᱜᱟᱱ ᱫᱚ ᱦᱟᱸᱜ ᱵᱟᱹᱞᱤᱧ ᱵᱟᱲᱟᱭᱟ ᱥᱮᱸᱬᱟ ᱨᱮᱜᱮ ᱱᱤᱛᱚᱜ ᱦᱚᱸ ᱢᱮᱱᱟᱜ ᱞᱤᱧ ᱜᱮᱭᱟ ᱥᱮᱬᱟᱭᱮᱫ ᱜᱮᱭᱟᱞᱤᱧ। ᱪᱮᱫᱟᱜ ᱥᱮ ᱟᱹᱞᱤᱧ ᱠᱷᱚᱱ ᱢᱟᱨᱟᱝ ᱢᱟᱨᱟᱝ ᱦᱚᱲ ᱠᱚ ᱩᱱᱠᱩ ᱠᱚᱜᱮ ᱨᱩ ᱵᱟᱲᱟᱭᱟᱠᱚ ᱛᱚ ᱟᱹᱞᱤᱧ ᱜᱚᱲᱚ ᱠᱚᱫᱚᱞᱤᱧ ᱜᱟᱱᱚᱜ ᱜᱮᱭᱟ ᱥᱟᱱᱟᱢᱟᱜ ᱜᱮᱞᱤᱧ ᱫᱷᱩᱨᱟᱹᱜ ᱜᱮᱭᱟ। ᱟᱵᱤᱱ ᱫᱚ ᱛᱤᱱᱟᱹᱜ ᱜᱟᱱ ᱵᱮᱱ ᱵᱟᱲᱟᱭᱟ ᱚᱱᱟ ᱠᱚ ᱤᱫᱤ ᱠᱟᱛᱮ?
ᱡᱟᱦᱟᱸᱵᱤᱱ ᱞᱟᱹᱭ ᱠᱮᱫᱟ ᱟᱹᱰᱤ ᱡᱚᱛᱷᱟᱛ ᱠᱟᱛᱷᱟ ᱜᱮᱵᱤᱱ ᱞᱟᱹᱭ ᱠᱮᱫᱟ᱾ ᱟᱫᱚ ᱜᱚᱲᱚ ᱫᱚ ᱫᱚᱨᱚᱠᱟᱨ ᱠᱟᱱ ᱜᱮᱭᱟ᱾ ᱥᱩᱨᱚᱜ ᱨᱮᱦᱚᱸ ᱫᱚᱨᱠᱟᱨ ᱠᱟᱱ ᱜᱮᱭᱟ ᱪᱮᱫᱟᱜ ᱥᱮ ᱛᱤᱱᱟᱹᱜ ᱡᱩᱫᱤ ᱵᱟᱵᱚᱱ ᱥᱩᱨᱩᱜ-ᱟ ᱟᱫᱚ ᱤᱱᱟᱹ ᱠᱷᱟᱱ ᱪᱤᱠᱟᱹᱛᱮᱵᱚᱱ ᱵᱟᱲᱟᱭ ᱧᱟᱢᱟ ᱡᱮ ᱪᱮᱫᱠᱟ ᱠᱚ ᱨᱩᱭᱮᱫᱟ ᱥᱮ ᱪᱮᱫ ᱞᱮᱠᱟ ᱠᱚ ᱨᱟᱹᱥᱠᱟᱹᱭᱫᱟ ᱦᱮᱸ ᱥᱮ? ᱱᱮᱛᱟᱨ ᱫᱚ ᱡᱟ ᱧᱮᱞᱚᱜ ᱠᱟᱱᱟ ᱩᱸ ᱩᱸ ᱟᱵᱚᱨᱮᱱ ᱡᱟᱦᱟᱸ ᱜᱤᱫᱽᱨᱟᱹ ᱠᱚ ᱢᱮᱱᱟᱜ ᱠᱚᱣᱟ ᱢᱟᱹᱭ ᱠᱚ ᱵᱟᱹᱵᱩ ᱠᱚ ᱩᱱᱠᱩ ᱚᱱᱟ ᱥᱩᱨ ᱨᱮ ᱥᱮᱱ ᱦᱚᱸ ᱵᱟᱠᱚ ᱥᱮᱱᱚᱜᱼᱟ ᱛᱟᱦᱚᱞᱮ ᱪᱤᱠᱟᱹ ᱛᱮᱠᱚ ᱵᱟᱲᱟᱭ ᱧᱟᱢᱟ ᱪᱮᱫ ᱞᱮᱠᱟ ᱠᱚ ᱨᱩᱭᱮᱫᱟ ᱥᱮ ᱵᱟᱝ ᱦᱮᱸᱥᱮ।
ᱦᱮᱸ ᱟᱫᱚ ᱱᱚᱣᱟᱫ ᱟᱹᱞᱤᱧ ᱫᱚᱞᱤᱧ ᱢᱚᱱᱮᱭᱟ ᱟᱵ ᱟᱹᱞᱤᱧ ᱫᱚᱞᱤᱧ ᱢᱚᱱᱮᱭᱟ ᱡᱮ ᱟᱵᱚᱨᱮᱱ ᱜᱤᱫᱽᱟᱹᱨᱟ ᱠᱚᱫᱚ ᱟᱵᱚ ᱠᱚᱜᱮ ᱵᱚᱱ ᱥᱟᱦᱟᱭᱮᱫ ᱠᱚᱣᱟ᱾ ᱵᱟᱵᱚᱱ ᱥᱩᱨ ᱦᱚᱪᱚᱣᱟᱠᱚ ᱠᱟᱱᱟ ᱢᱮᱱ ᱜᱟᱱᱚᱜᱼᱟ ᱱᱚᱝᱠᱟ ᱜᱮ᱾ ᱟᱵᱮᱱ ᱪᱮᱫ ᱵᱮᱱ ᱢᱚᱱᱮᱭᱟ?
ᱦᱮᱸ ᱮᱠᱫᱚᱢ ᱟᱵᱚ ᱜᱤᱫᱽᱨᱟᱹ ᱫᱚ ᱫᱟᱭᱤᱛᱛᱚ ᱫᱚ ᱚᱠᱚᱭᱟᱜ ᱜᱟᱲᱤᱭᱟᱱᱟᱜ ᱫᱟᱭᱤᱛᱛᱚ᱾ ᱜᱟᱲᱭᱮᱱ ᱜᱮ ᱡᱩᱫᱤ ᱩᱸ ᱴᱷᱤᱠ ᱥᱟᱹᱦᱤᱡ ᱵᱟᱭ ᱵᱩᱡᱷᱟᱹᱣ ᱟᱠᱤᱱᱟᱭ ᱜᱤᱫᱽᱨᱟᱹ ᱠᱤᱱ ᱡᱮ ᱥᱚᱦᱚᱨᱟᱭ ᱫᱚ ᱪᱮᱫ ᱠᱟᱱᱟ ᱥᱮ ᱵᱟᱦᱟ ᱯᱚᱨᱚᱵᱽ ᱫᱚ ᱪᱮᱫ ᱠᱟᱱᱟ ᱱᱚᱣᱟ ᱠᱚ ᱡᱩᱚᱴᱫᱤ ᱵᱟᱠᱤᱱ ᱵᱩᱡᱷᱟᱹᱣ ᱟᱠᱚᱣᱟ ᱟᱠᱚᱨᱮᱱ ᱜᱤᱫᱽᱨᱟᱹ ᱠᱚ, ᱛᱟᱦᱞᱮ ᱪᱤᱠᱟᱹᱛᱮᱠᱚ ᱵᱟᱲᱟᱭ ᱧᱟᱢᱟ ᱡᱮ, ᱪᱮᱫ ᱠᱟᱱᱟ ᱥᱮ ᱪᱮᱫ ᱵᱟᱝ ᱠᱟᱱᱟ ᱦᱮᱸᱥᱮ᱾
ᱦᱮᱸ ᱪᱮᱫᱟᱜ ᱥᱮ ᱟᱵᱚ ᱱᱚᱜᱼᱚᱭ ᱜᱤᱫᱽᱨᱟᱹᱭ ᱦᱩᱭᱱᱟ ᱢᱚᱬᱮ ᱥᱮᱨᱢᱟ, ᱟᱫᱚ ᱢᱚᱬᱮ ᱥᱮᱨᱢᱟ ᱠᱷᱟᱱ ᱜᱮ ᱤᱥᱠᱩᱞ ᱨᱮᱵᱚᱱ ᱵᱷᱚᱛᱛᱤᱭᱮ ᱠᱟᱱᱟ ᱟᱵᱚ ᱥᱩᱨ ᱤᱥᱠᱩᱨ ᱨᱮ ᱫᱚ ᱦᱟᱸᱜ ᱵᱟᱵᱚᱱ ᱵᱷᱚᱛᱛᱤᱭᱮ ᱠᱟᱱᱟ᱾ ᱟᱹᱰᱤ ᱥᱟᱺᱜᱤᱧ ᱵᱚᱱ ᱤᱫᱤᱴᱚ ᱠᱟᱭ ᱠᱟᱱᱟ᱾ ᱡᱟᱛᱮ ᱜᱤᱫᱽᱨᱟᱹ ᱟᱡᱛᱮ ᱚᱲᱟᱜ ᱟᱞᱚᱭ ᱦᱮᱡ ᱫᱟᱲᱮᱭᱟᱜ ᱢᱟ ᱱᱚᱝᱠᱟ ᱠᱟᱛᱮ ᱜᱮ ᱟᱵᱚ ᱟᱹᱰᱤ ᱥᱟᱦᱟᱨ ᱨᱮ ᱵᱚᱱ ᱫᱚᱦᱚᱭᱮ ᱠᱟᱱᱟ ᱜᱤᱫᱽᱨᱟᱹ ᱠᱷᱚᱱᱜ ᱜᱮ᱾ ᱟᱨ ᱯᱟᱛᱟ ᱯᱚᱨᱚᱵᱽ ᱠᱚᱨᱮ ᱦᱤᱡᱩᱜ ᱠᱟᱱ ᱨᱮᱦᱚᱸ ᱦᱟᱹᱱᱤ ᱱᱷᱟᱹᱭ ᱜᱤᱫᱽᱨᱟᱹ ᱥᱟᱶᱛᱮ ᱵᱟᱵᱚᱱ ᱜᱟᱛᱮ ᱦᱚᱪᱚᱣᱟᱭ ᱠᱟᱱᱟ᱾ ᱟᱵᱚᱣᱟᱜ ᱟᱵᱚ ᱢᱚᱛᱚ ᱵᱚᱱ ᱫᱚᱦᱚᱭᱮ ᱠᱟᱱᱟ᱾ ᱱᱚᱝᱠᱟ ᱞᱮᱠᱟᱛᱮ ᱜᱮ ᱟᱵᱚᱨᱮᱱ ᱜᱤᱫᱽᱨᱟᱹ ᱠᱚᱫᱚ ᱦᱚᱲ ᱥᱟᱶᱛᱮ ᱵᱟᱝ ᱜᱟᱛᱮ ᱠᱟᱛᱮ ᱟᱠᱚ ᱢᱚᱛᱚ ᱨᱮᱜᱮ ᱠᱚ ᱛᱟᱦᱮᱱ ᱠᱟᱱᱟ ᱟᱨ ᱢᱳᱵᱟᱭᱤᱞ ᱠᱚᱵᱚᱱ ᱮᱢᱟ ᱠᱚ ᱠᱟᱱᱟ᱾ ᱚᱱᱟ ᱠᱚᱨᱮ ᱜᱮ ᱧᱮᱞ ᱠᱟᱛᱮ ᱠᱚ ᱛᱟᱦᱮᱱ ᱠᱟᱱᱟ ᱟᱫᱚ ᱱᱚᱝᱠᱟ ᱨᱮᱫᱚ ᱥᱮᱬᱟᱭᱟᱠᱚ ᱪᱤᱠᱟᱹᱛᱮ? ᱟᱫᱚ ᱚᱱᱟ ᱜᱮᱞᱤᱧ ᱢᱮᱱᱟ ᱛᱟᱦᱚᱞᱮ ᱥᱮᱬᱟ ᱢᱳᱵᱟᱭᱤᱞ ᱫᱚ ᱮᱢ ᱫᱚ ᱫᱚᱨᱠᱟᱨ ᱡᱚᱛᱚᱴᱟᱜ ᱜᱮ᱾ ᱛᱚᱵᱮ ᱱᱚᱣᱟ ᱟᱠᱷᱲᱟ ᱠᱚᱨᱮ ᱥᱩᱨ ᱤᱫᱤ ᱠᱚ ᱟᱹᱰᱤ ᱞᱟᱹᱠᱛᱤ ᱠᱟᱱᱟ᱾
ᱦᱮᱸ ᱮᱠᱫᱚᱢ ᱞᱟᱹᱠᱛᱤ ᱫᱚ ᱮᱠᱫᱚᱢ ᱞᱟᱹᱠᱛᱤ ᱜᱮᱭᱟ᱾
ᱛᱟᱨᱯᱚᱨᱮ ᱦᱩᱭᱩᱜ ᱠᱟᱱᱟ ᱟᱫᱚ ᱟᱵᱚᱜᱮ ᱡᱩᱫᱤ ᱱᱚᱝᱠᱟ ᱵᱟᱵᱚᱱ ᱥᱩᱨ ᱦᱚᱪᱚᱣᱟᱠᱚᱣᱟ, ᱛᱟᱞᱦᱮ ᱱᱚᱝᱠᱟ ᱨᱮᱫᱚ ᱥᱮᱬᱟᱭᱟᱠᱚ ᱪᱮᱫ ᱟᱫᱚ ᱚᱱᱟ ᱛᱮᱜᱮ ᱦᱚᱭᱛᱳ ᱟᱵᱚᱨᱮᱱ ᱜᱤᱫᱽᱨᱟᱹ ᱠᱚᱦᱚᱸ ᱵᱟᱝ ᱠᱚ ᱥᱮᱬᱟ ᱫᱟᱲᱮᱜ ᱠᱟᱱᱟ ᱛᱟᱨᱯᱚᱨᱮ ᱟᱫᱚ ᱢᱟᱨᱟᱝ ᱠᱟᱛᱮᱫ ᱫᱚ ᱞᱟᱡᱟᱣ ᱦᱚᱸᱠᱚ ᱵᱩᱡ ᱮᱫᱟ ᱡᱮ ᱤᱧ ᱩᱱᱟᱹᱜ ᱞᱟᱹᱴᱩᱣ ᱠᱟᱹᱱᱟᱧ ᱟᱨ ᱱᱚᱣᱟ ᱠᱚ ᱵᱟᱹᱧ ᱵᱟᱲᱟᱭᱟ ᱟᱨ ᱟᱵᱚ ᱡᱟᱦᱟᱸᱭ ᱠᱚ ᱟᱹᱛᱩ ᱫᱤᱥᱚᱢ ᱨᱮ ᱢᱤᱫ ᱵᱟᱨ ᱜᱤᱫᱽᱨᱟᱹ ᱠᱚ ᱛᱟᱦᱮᱱ ᱠᱟᱱᱟ ᱱᱩᱠᱩ ᱫᱚ ᱟᱹᱰᱤ ᱜᱟᱱ ᱠᱚ ᱢᱟᱲᱟᱝ ᱠᱚᱜ ᱠᱟᱱᱟ ᱚᱱᱟ ᱠᱚ ᱤᱫᱤ ᱠᱟᱛᱮ᱾ ᱟᱹᱰᱤ ᱜᱟᱱ ᱠᱚ ᱥᱮᱬᱟ ᱠᱟᱜ ᱠᱟᱱᱟ, ᱟᱫᱚ ᱩᱱᱠᱩ ᱥᱟᱶ ᱨᱮ ᱥᱮᱱ ᱠᱟᱛᱮᱫ ᱨᱩ ᱠᱚᱦᱚᱸ ᱠᱚ ᱵᱟᱝᱠᱚ ᱫᱟᱲᱮᱭᱟᱜ ᱠᱟᱱᱟ ᱚᱱᱟᱛᱮᱦᱚᱸ ᱞᱟᱡᱟᱜ ᱠᱟᱱᱟ ᱟᱨ ᱦᱩᱭᱩᱜ ᱠᱟᱱᱟ
ᱚᱱᱟ ᱠᱚ ᱵᱟᱝᱠᱚ ᱠᱷᱩᱥᱤᱭᱟᱜ ᱠᱟᱱ ᱛᱟᱵᱚᱱᱟ ᱠᱟᱞᱪᱟᱨ ᱱᱮᱛᱟᱨ ᱫᱚ ᱟᱵᱚᱣᱟᱜ ᱡᱟᱦᱟᱸ ᱥᱟᱱᱛᱟᱲᱟᱜ